ᱦᱮᱸ ᱜᱚᱢᱠᱮ ᱡᱚᱦᱟᱨ ᱜᱮ ᱡᱚᱦᱟᱨ ᱜᱮ,
ᱱᱟᱯᱟᱭ ᱵᱟᱲᱟ ᱜᱮᱛᱚ,
ᱦᱳᱭ ᱱᱟᱯᱟᱭ ᱵᱟᱲᱟ ᱜᱮ ᱦᱟᱸᱜ ᱱᱤᱛᱚᱜ ᱫᱟᱨ ᱢᱚᱴᱟ ᱢᱩᱴᱤ,
ᱟᱪᱪᱷᱟ ᱛᱟᱦᱚᱞᱮ ᱪᱮᱫ ᱠᱚ ᱠᱟᱹᱢᱤ ᱵᱟᱲᱟᱭ ᱦᱩᱭᱩᱜ ᱠᱟᱱᱟ ᱱᱤᱫ ᱫᱚ? ᱟᱞᱮᱠ ᱟᱞᱤᱧ ᱦᱚᱸ ᱱᱤᱭᱟᱹ ᱵᱮᱲᱟ ᱞᱮᱠᱟ ᱫᱚ ᱱᱟᱯᱟᱭ ᱵᱟᱲᱟ ᱜᱮ ᱦᱟᱸᱜ ᱱᱚᱜᱚᱭ ᱠᱷᱩᱜ ᱢᱟᱫᱟ ᱠᱚᱜᱮ᱾
ᱟᱪᱪᱷᱟ ᱟᱪᱪᱷᱟ᱾
ᱦᱩᱸ ᱦᱩᱸ ᱦᱮᱸ ᱫᱟᱜ ᱡᱟᱹᱯᱩᱫ ᱠᱷᱟᱹᱛᱤᱨ ᱛᱮ ᱱᱤᱛᱚᱜ ᱫᱚ ᱚᱱᱠᱟᱱ ᱫᱤᱱ ᱦᱚᱸ ᱫᱤᱱ ᱠᱟᱱᱟ ᱛᱚ᱾ ᱪᱮᱫ ᱵᱤᱱ ᱞᱟᱹᱭᱟ
ᱦᱳᱭ ᱦᱳᱭ ᱦᱳᱭ᱾
ᱦᱩᱸ,
ᱴᱟᱴᱠᱟ ᱜᱮ ᱨᱩᱣᱟᱹ ᱨᱟᱵᱟᱝ ᱦᱤᱡᱩᱜ-ᱟ᱾
ᱦᱮᱸ ᱴᱟᱠᱟ ᱜᱮ ᱮᱠᱫᱚᱢ ᱦᱮᱡ ᱜᱚᱫᱚᱜ-ᱟ ᱛᱟᱨᱯᱚᱨ ᱟᱹᱵᱤᱱ ᱜᱮ ᱪᱮᱫ ᱞᱮᱠᱟ? ᱫᱩᱲᱩᱵ ᱵᱟᱲᱟ ᱦᱩᱭ ᱟᱠᱟᱱᱟ ᱜᱚᱝᱠᱮ ᱫᱟᱜ ᱡᱚᱨᱚᱜ ᱡᱟᱲᱤᱭ-ᱟ, ᱚᱱᱛᱮ ᱵᱟᱭ ᱫᱟᱜ ᱡᱟᱹᱲᱤᱭᱮᱜ-ᱟ?
ᱵᱟᱝᱜᱮ ᱱᱚᱛᱮ ᱢᱟ ᱨᱤᱢᱤᱞ ᱫᱚᱭ ᱨᱤᱢᱤᱞ ᱠᱟᱜ-ᱟ ᱠᱤᱱᱛᱩ ᱫᱟᱜ ᱫᱚ ᱦᱟᱸᱜ ᱵᱟᱭ ᱟᱹᱣᱨᱤ ᱫᱟᱜᱟᱭ ᱟᱨᱠᱤ,
ᱚᱻ ᱛᱟᱨᱯᱚᱨ ᱜᱚᱢᱠᱮ ᱛᱟᱦᱞᱮ ᱨᱚᱦᱚᱭ ᱵᱟᱲᱟ ᱠᱚᱫᱚ ᱛᱤᱱᱟᱹᱜ ᱥᱟᱹᱜᱤᱧ?
ᱨᱚᱦᱚᱭ ᱵᱟᱲᱟ ᱠᱚᱫᱚ ᱢᱚᱴᱟᱢᱩᱴᱤ ᱮᱛᱚᱦᱚᱵ ᱟᱠᱟᱱᱟ ᱮᱛᱚᱵ ᱫᱚ ᱦᱟᱸ ᱳᱭ ᱢᱳᱴᱟᱢᱩᱴᱤ ᱠᱚᱱᱴᱤᱱᱤᱭᱩ ᱟᱠᱟᱱᱟ ᱟᱨᱠᱤ ᱪᱟᱞᱟᱜ ᱠᱟᱱ ᱜᱮᱭᱟ᱾
ᱚ ᱛᱟᱦᱞᱮ ᱦᱟᱸᱜ ᱯᱩᱨᱟᱹᱜ ᱜᱮᱭᱟ ᱦᱮᱸ ᱵᱟᱝ ᱥᱮ, ᱠᱚᱱᱴᱤᱱᱤᱭᱩ ᱠᱟᱱᱟ ᱡᱚᱠᱷᱚᱱ
ᱱᱚ-ᱚᱭ ᱛᱚ ᱫᱟᱜ ᱠᱚ ᱮᱛᱚᱦᱚᱵ ᱟᱠᱟᱱᱟ᱾ ᱛᱚ ᱵᱟᱹᱭ ᱵᱟᱹᱭ ᱛᱮ ᱡᱚᱛᱚ ᱠᱟᱹᱢᱤ ᱮᱛᱚᱦᱚᱵ-ᱟ ᱦᱟᱸᱜ ᱱᱤᱛᱚᱜ ᱫᱚ,
ᱦᱮᱸ ᱱᱮᱛᱟᱨ ᱫᱚ ᱜᱚᱝᱠᱮ ᱫᱮᱨᱤ ᱠᱟᱛᱮ ᱱᱤᱛᱚᱜ ᱫᱟᱜ ᱟᱵᱚᱱ ᱠᱟᱱᱟᱭ ᱥᱮ ᱪᱤᱠᱟᱹ ᱦᱚᱸᱛᱚ ᱵᱟᱵᱚᱱ ᱪᱤᱠᱟᱹ ᱫᱟᱲᱮᱭᱟᱜ ᱠᱟᱱᱟ ᱵᱚᱱ, ᱦᱮᱸ,
ᱱᱮᱛᱟᱨ ᱢᱟ ᱟᱥᱟᱲ ᱵᱚᱸᱜᱟ ᱢᱟ ᱵᱟᱭ ᱫᱟᱜᱽ᱾
ᱮᱠᱫᱚᱢ ᱯᱟᱹᱦᱤᱞ ᱠᱚ ᱞᱟᱹᱭᱮᱫ ᱛᱟᱦᱮᱱᱟ ᱟᱵᱚᱨᱮᱱ ᱦᱟᱯᱲᱟᱢ ᱠᱚ, ᱚ ᱟᱵᱟᱵᱩᱚᱛᱤ ᱡᱚᱢ ᱠᱟᱛᱮ ᱨᱚᱦᱚᱭ ᱫᱷᱩᱨᱟᱹᱜ ᱠᱟᱱ ᱛᱟᱦᱮᱸᱫ ᱠᱚ ᱱᱤᱛᱢᱟ ᱜᱚᱢᱠᱮ ᱵᱟᱨ ᱯᱮ ᱟᱵᱟᱵᱩᱚᱛᱤ ᱵᱚᱱ ᱡᱚᱢ ᱨᱮᱦᱚᱸ ᱚᱱᱠᱟᱱᱟᱜ ᱟᱜ ᱥᱟᱨᱫᱤ ᱫᱟᱜ ᱟᱵᱚᱱ ᱠᱟᱱ,
ᱴᱷᱤᱠ ᱴᱷᱤᱠ ᱮᱠᱫᱚᱢ᱾
ᱦᱮᱸ,
ᱟᱫᱚ ᱟᱯᱮ ᱫᱚ ᱛᱟᱦᱚᱞᱮ ᱮᱛᱚᱦᱚᱵ ᱵᱟᱲᱟ ᱠᱟᱜ ᱯᱮ ᱥᱮ ᱟ. ᱣᱨᱤᱭᱟ?
ᱦᱚᱜ-ᱚᱭ ᱚᱱᱠᱟ ᱜᱮ ᱮᱛᱚᱦᱚᱵ ᱵᱟᱲᱟ ᱦᱩᱭ ᱟᱠᱟᱱᱟ ᱴᱩᱠ ᱴᱟᱠ, ᱛᱟᱨᱯᱚᱨᱮ ᱦᱟᱸᱜ ᱫᱟᱜ ᱡᱟᱹᱯᱩᱫ ᱥᱮᱨᱢᱟ ᱡᱟᱹᱲᱤ ᱫᱟᱜ ᱵᱷᱚᱨᱥᱟ ᱜᱮᱥᱮ ᱛᱟᱨᱯᱚᱨᱮ ᱦᱟᱸᱜ ᱪᱮᱤᱠᱟᱹᱜ ᱠᱟᱱᱟ ᱦᱟᱸᱜ᱾ ᱵᱟᱹᱠᱤᱭᱟᱜ ᱫᱚ ᱦᱟᱸᱜ ᱦᱮᱸ ᱫᱚ ᱦᱩᱭ ᱠᱟᱱᱟ ᱨᱚᱦᱚᱭ ᱵᱟᱲᱟ? ᱠᱚᱫᱚ ᱦᱩᱭ ᱟᱠᱟᱱᱟ ᱟᱨ ᱪᱟᱞᱟᱜ ᱠᱟᱱ ᱜᱮᱭᱟ ᱠᱤᱪᱷᱩ ᱫᱚ ᱦᱟᱸᱜ᱾ ᱜᱚᱢᱠᱮ ᱴᱷᱟᱠ ᱴᱷᱤᱠ ᱵᱟᱭ ᱫᱟᱜ ᱮᱫ ᱛᱮ ᱚᱱᱟᱛᱮᱜᱮ ᱛᱚ ᱤᱭᱟᱹ ᱧᱚᱜ ᱫᱷᱩᱨᱟᱹᱣ ᱵᱟᱝ ᱜᱟᱱᱚᱜ ᱠᱟᱱᱟ ᱛᱚ ᱜᱚᱝᱠᱮ,
ᱦᱳᱭ ᱦᱳᱭ ᱦᱳᱭ ᱦᱳᱭ ᱾ ᱟᱨ ᱥᱮᱨᱢᱟ ᱫᱟᱹᱲᱤ ᱵᱷᱚᱨᱥᱟ ᱨᱮᱜᱮ ᱡᱷᱚᱛᱚ ᱜᱮ ᱢᱮᱱᱟᱜ ᱵᱚᱱᱟ ᱫᱟᱜ ᱡᱩᱫᱤ ᱴᱷᱤᱠ ᱴᱷᱟᱠ ᱵᱟᱭ ᱫᱟᱜᱟ, ᱛᱟᱦᱚᱞᱮ ᱠᱷᱟᱱ ᱫᱚ
ᱦᱮᱸ ᱜᱚᱝᱠᱮ ᱾
ᱠᱟᱜᱮ, ᱟᱫᱚ ᱜᱚᱝᱠᱮ ᱟᱯᱮ ᱫᱚ ᱟᱵᱚ ᱫᱚ ᱦᱟᱸᱜ ᱫᱤᱥᱚᱢ ᱠᱚᱫᱚ ᱚᱠᱟ ᱥᱮᱫ ᱦᱟᱜ ᱵᱤᱨ ᱫᱤᱥᱚᱢ ᱥᱮ ᱱᱟᱢᱟᱞ ᱫᱤᱥᱚᱢ ᱥᱮ ᱚᱠᱟ ᱫᱤᱥᱚᱢ ᱥᱮᱫ ᱦᱟᱸᱜ?
ᱜᱚᱝᱠᱮ ᱟᱵᱚᱫᱚ ᱦᱟᱸᱜ ᱤᱭᱟᱹ ᱫᱤᱥᱚᱢ ᱢᱟᱱ ᱫᱤᱥᱚᱢ ᱜᱚᱝᱠᱮ ᱟᱸᱡᱚᱢ ᱠᱟᱫᱟ ᱵᱤᱱ ᱛᱚ?
ᱢᱟᱱ ᱫᱤᱥᱚᱢ ᱚᱱᱟ ᱫᱚ ᱚᱠᱟ ᱥᱮᱫ?
ᱱᱚᱣᱟ ᱫᱚ ᱜᱚᱝᱠᱮ ᱯᱩᱨᱩᱞᱤᱭᱟᱹ ᱥᱟᱭᱤᱴ, ᱯᱩᱨᱩᱞᱤᱭᱟᱹ ᱰᱤᱥᱴᱤᱠ ᱚᱳᱭᱮᱥᱴ ᱵᱮᱝᱜᱚᱞ ᱨᱮᱱᱟᱜ ᱾
ᱟᱪᱪᱷᱟ ᱟᱪᱪᱷᱟ ᱟᱪᱪᱷᱟ ᱟᱪᱪᱷᱟ ᱾
ᱟᱵᱮᱱ ᱫᱚ ᱜᱚᱝᱠᱮ ᱡᱷᱟᱲᱠᱷᱚᱸᱰ ᱫᱤᱥᱚᱢ ᱥᱮ ᱪᱮᱫ ᱞᱮᱠᱟ?
ᱵᱚᱦᱚᱜ ᱱᱚᱝᱠᱟ ᱡᱷᱟᱨᱠᱷᱚᱸᱰ ᱫᱤᱥᱚᱢ ᱫᱚ ᱵᱟᱝᱼᱟ, ᱱᱚᱣᱟ ᱵᱮᱝᱜᱚᱞ ᱫᱤᱥᱚᱢ ᱜᱮ ᱵᱟ ᱟᱵᱚ ᱵᱮᱝᱜᱚᱞ ᱫᱤᱥᱚᱢ ᱜᱮᱦᱟᱸᱟᱜ ᱵᱮᱝᱜᱚᱞ ᱫᱤᱥᱚᱢ ᱾ ᱢᱮᱱ ᱫᱚ ᱟᱫᱚ ᱟᱹᱞᱤᱧ ᱫᱚ ᱱᱚᱣᱟ ᱵᱤᱨ ᱫᱤᱥᱚᱢ ᱟᱨᱠᱤ ᱾
ᱱᱚᱛᱮ ᱡᱷᱟᱲᱜᱨᱟᱢ ᱾ ᱡᱷᱟᱲᱜᱨᱟᱢ ᱡᱮᱞᱟ ᱨᱮ ᱟᱨᱠᱤ ᱟᱫᱚ ᱟᱹᱰᱤ ᱵᱷᱤᱛᱨᱤ ᱧᱚᱜ ᱜᱮᱭᱟ ᱱᱮᱛᱟᱨ ᱫᱚ ᱾
ᱦᱚᱸ ᱾ ᱛᱮ ᱥᱮᱫ ᱜᱚᱝᱠᱮ ᱢᱚᱴᱟᱢᱩᱴᱤ ᱮᱸ ᱫᱟᱜ ᱜᱮᱭᱟᱭ ᱜᱚᱝᱠᱮ, ᱠᱟᱨᱚᱱ ᱚᱱᱟ ᱫᱷᱟᱨᱮ ᱫᱚ ᱪᱮᱫ ᱵᱤᱱ ᱞᱟᱹᱭᱟ ᱫᱟᱨᱮ ᱢᱟᱨᱮ ᱠᱚᱨᱮᱱᱟᱜ ᱦᱚᱸ ᱥᱟᱨᱡᱚᱢ ᱫᱟᱨᱮ ᱦᱚᱸᱛᱚ ᱵᱟᱹᱲᱛᱤ ᱠᱟᱭᱛᱮ ᱢᱮᱱᱟᱜᱼᱟ ᱥᱮ ᱾
ᱦᱩᱸ ᱦᱩᱸ ᱦᱩᱸ ᱦᱩᱸ ᱦᱩᱸ ᱾
ᱦᱮᱸ ᱜᱚᱝᱠᱮ ᱫᱚ ᱦᱟᱸᱜ ᱢᱚᱴᱟᱢᱩᱴᱤ ᱜᱚᱝᱠᱮ ᱫᱟᱜ ᱜᱮᱭᱟᱹᱭ ᱦᱟᱸᱜ ᱾
ᱦᱚᱭ ᱫᱟᱜ ᱫᱚ ᱫᱟᱜᱮᱜ ᱜᱮᱭᱟ ᱟᱫᱚ ᱮᱢᱚᱱᱮ ᱫᱟᱜᱮᱜᱼᱟ, ᱠᱤᱪᱷᱩ ᱫᱤᱱ ᱞᱟᱦᱟ ᱨᱮᱦᱚ ᱱᱚᱝᱠᱟᱭ ᱫᱟᱜ ᱠᱮᱜᱼᱟ ᱫᱟᱜ ᱮ ᱫᱟᱜ ᱠᱮᱜᱼᱟ ᱛᱚᱲᱟ ᱠᱚᱦᱚᱸ ᱵᱟᱭ ᱜᱤᱰᱤ ᱦᱚᱪᱚᱣᱟᱜ ᱞᱮᱭᱟ ᱾ ᱟᱨ ᱮᱢᱚᱱ ᱥᱚᱢᱚᱭ ᱨᱮ ᱫᱟᱜ ᱦᱚᱸᱭ ᱫᱟᱜ ᱠᱮᱜᱼᱟᱭ ᱠᱚᱱᱴᱤᱱᱤᱭᱩ ᱫᱟᱜ ᱠᱮᱜᱼᱟᱭ ᱡᱮ ᱦᱤᱞᱳᱜ ᱜᱮ ᱛᱚᱲᱟᱢ ᱜᱤᱲᱤᱭᱟ, ᱛᱟᱨᱟᱥᱤᱧ ᱠᱷᱟᱱ ᱜᱮ ᱫᱟᱜᱼᱟᱭ ᱡᱷᱚᱛᱚᱭ ᱪᱟᱯᱮ ᱪᱟᱵᱟᱭ ᱤᱫᱤ ᱠᱟᱜᱼᱟᱭ ᱾
ᱦᱚᱜᱼᱚ ᱚᱸᱰᱮ ᱜᱮᱥᱮ ᱫᱩᱠ ᱫᱚ ᱵᱟᱭ ᱵᱟᱭ ᱠᱟᱡᱚᱜ ᱠᱟᱱ ᱛᱟᱵᱚ
ᱦᱳᱭ ᱦᱳᱭ ᱤᱛᱟᱹ ᱦᱩᱲᱩ ᱠᱚᱦᱚᱸ ᱠᱤᱨᱤᱧ ᱠᱟᱛᱮᱢ ᱟᱹᱜᱩᱭᱟ ᱱᱚᱝᱠᱟ ᱡᱩᱫᱤ ᱪᱟᱯᱮ ᱛᱟᱢᱟᱭ ᱟᱹᱰᱤ ᱡᱷᱟᱞᱟ ᱠᱟᱛᱷᱟ ᱠᱟᱱᱟ ᱾
ᱦᱮᱸ ᱾
ᱛᱟᱦᱚᱞᱮ ᱟᱯᱮ ᱫᱤᱥᱚᱢ ᱠᱚᱫᱚ ᱪᱮᱫ ᱞᱮᱠᱟ?
ᱟᱞᱮ ᱫᱤᱥᱚᱢ ᱦᱚ ᱫᱚ ᱜᱚᱝᱠᱮ ᱱᱤᱛᱚᱜ ᱫᱚ ᱦᱟᱸᱜ ᱱᱚᱜᱼᱚᱭ ᱨᱚᱦᱚᱭ ᱵᱟᱲᱟ ᱠᱚ ᱫᱷᱩᱨᱟᱹᱣ ᱦᱩᱭ ᱟᱠᱟᱱᱟ ᱾ ᱛᱟᱨᱯᱚᱨᱮ ᱦᱟᱸᱜ ᱡᱚᱸᱰᱨᱟ ᱢᱚᱸᱰᱨᱟ ᱠᱚ ᱱᱚᱜᱼᱚᱭ ᱤᱭᱟᱹᱜ ᱠᱟᱱᱟ ᱦᱟᱸᱜ ᱟᱨᱠᱤ ᱾ ᱯᱩ ᱵᱟᱲᱟᱣᱟᱜ ᱥᱚᱢᱚᱭ ᱦᱚᱸᱛᱚ ᱦᱮᱡ ᱮᱱᱟ ᱜᱚᱝᱠᱮ ᱾
ᱟᱪᱪᱷᱟ ᱟᱪᱪᱷᱟ, ᱟᱯᱮ ᱚᱱᱛᱮ ᱫᱚ ᱡᱚᱱᱰᱨᱟ ᱠᱚ ᱪᱟᱥ ᱜᱮᱭᱟ ᱥᱮ ᱪᱮᱫ?
ᱦᱮᱸ ᱡᱚᱱᱰᱨᱟ ᱠᱚ ᱪᱟᱥ ᱜᱮᱭᱟ ᱜᱚᱝᱠᱮ, ᱠᱤᱪᱷᱩ ᱥᱟᱱᱟᱢ ᱦᱚᱲ ᱫᱚ ᱵᱟᱝ ᱾ ᱢᱚᱴᱟᱢᱩᱴᱤ ᱠᱚ ᱪᱟᱥ ᱵᱟᱲᱟᱭ ᱜᱮᱭᱟ ᱠᱚ ᱚᱲᱟᱜ ᱡᱚᱢ ᱞᱮᱠᱟ ᱟᱨ ᱠᱤᱪᱷᱩ ᱫᱚ ᱠᱤᱨᱤᱧ ᱟᱠᱷᱨᱤᱧ ᱞᱮᱠᱟ ᱾
ᱢᱟᱱᱮ ᱢᱮᱠᱥᱤᱢᱟᱢ ᱚᱱᱛᱮᱨᱮ ᱠᱚ ᱪᱟᱥ ᱜᱮᱭᱟ ᱟᱨᱠᱤ ᱾
ᱦᱮᱸ ᱡᱚᱢ ᱦᱮᱸ ᱢᱮᱠᱥᱤᱢᱟᱢ ᱠᱚ ᱪᱟᱥ ᱜᱮᱭᱟ ᱾
ᱟᱞᱮ ᱥᱮᱫ ᱫᱚ ᱵᱟᱝᱼᱟ ᱥᱩᱫᱷᱩ ᱦᱩᱲᱩ ᱛᱮᱫ ᱜᱮ ᱾
ᱚᱸ ᱾ ᱚᱸ ᱜᱚᱝᱠᱮ, ᱛᱟᱦᱚᱞᱮ ᱜᱚᱝᱠᱮ ᱟᱯᱮᱥᱮᱫ ᱫᱚ ᱦᱟᱹᱛᱤ ᱫᱚᱠᱚᱫᱚ ᱪᱮᱫ ᱞᱮᱠᱟ ᱠᱚ ᱢᱚᱬᱮ ᱡᱟᱸᱜᱟ ᱠᱚ ᱪᱮᱫ ᱞᱮᱠᱟ ᱠᱚ ᱦᱤᱨᱤ ᱵᱟᱲᱟᱯᱮ ᱛᱟᱦᱮᱱ ᱜᱚᱝᱠᱮ?
ᱦᱚᱸ ᱢᱚᱴᱟᱢᱩᱴᱤ ᱨᱮᱜᱩᱞᱟᱨ ᱜᱮ ᱾ ᱦᱟᱛᱤ ᱠᱚᱫᱚ ᱢᱚᱬᱮ ᱡᱟᱸᱜᱟ ᱡᱟᱦᱟᱸ ᱵᱤᱱ ᱞᱟᱹᱭ ᱠᱮᱜᱼᱟ, ᱨᱮᱜᱩᱞᱟᱨ ᱜᱮ ᱢᱳᱚᱴᱟᱢᱩᱴᱤ ᱥᱚᱯᱛᱟᱦᱚ ᱨᱮ ᱯᱚᱱᱨᱚ ᱫᱤᱱ ᱨᱮ ᱢᱚᱴᱟᱟᱢᱴᱤ ᱠᱚ ᱯᱨᱮᱡᱮᱱᱴ ᱠᱚ ᱮᱢ ᱦᱚᱴᱚ ᱠᱟᱜ ᱜᱮᱭᱟ ᱟᱨᱠᱤ ᱾
ᱚᱸ ᱦᱟᱸ ᱱᱤᱛ ᱦᱚᱸ ᱠᱚ ᱢᱚᱴᱮ ᱠᱚ ᱦᱮᱡ ᱵᱟᱲᱟᱜ ᱜᱮᱭᱟ ᱥᱮ? ᱥᱚᱸᱝᱜᱮ ᱾
ᱩᱱᱤᱧ ᱞᱟᱹᱭᱟᱵᱤᱱ ᱫᱚ ᱢᱚᱴᱟᱢᱩᱴᱤ ᱵᱟᱨᱚ ᱢᱟᱥ ᱜᱮ ᱢᱚᱴᱟᱢᱩᱴᱤ ᱳᱭ ᱛᱳᱢᱟᱨ ᱪᱮᱜ ᱠᱚ ᱞᱟᱹᱭᱟ? ᱫᱚᱥ ᱯᱚᱱᱨᱚ ᱫᱤᱱ ᱫᱚᱥ ᱯᱚᱱᱨᱚ ᱫᱤᱱ ᱠᱳᱱᱳ ᱠᱚᱱᱱᱳ ᱫᱤᱱ ᱫᱚ ᱵᱟᱨᱥᱤᱧ ᱯᱮ ᱢᱟᱦᱟ ᱚᱱᱟ ᱠᱚᱨᱮ ᱠᱚ ᱰᱮᱨᱟ ᱜᱚᱜ ᱠᱟᱜᱼᱟ ᱾ ᱦᱮᱸ ᱜᱷᱚᱱᱚ ᱜᱷᱚᱱᱚ ᱜᱮ ᱾
ᱥᱟᱹᱜᱟᱹᱭ ᱦᱮᱱᱟᱜ ᱛᱟᱯᱮᱟ ᱛᱟᱦᱚᱞᱮ ᱛᱚ ᱾
ᱮᱠᱫᱚᱢ ᱮᱠᱫᱚᱢ ᱯᱩᱨᱟᱹ ᱾
ᱦᱩᱸ ᱛᱟᱦᱞᱮ ᱜᱚᱝᱠᱮ ᱟᱯᱮ ᱥᱮᱫ ᱫᱚ ᱢᱚᱴᱟᱢᱩᱴᱤ ᱪᱟᱥᱵᱟᱥ ᱪᱮᱜ ᱞᱮᱠᱟ? ᱢᱟ ᱞᱟᱹᱭ ᱵᱤᱱ?
ᱯᱮ ᱟᱫᱚ ᱱᱚᱝᱠᱟ ᱛᱮᱜᱮ ᱰᱟᱦᱟᱨ ᱛᱟᱠᱚ ᱛᱚ ᱟᱞᱮ ᱡᱟᱦᱟᱸ ᱡᱟᱭᱜᱟ ᱨᱮ ᱢᱮᱱᱟᱜ ᱞᱮᱭᱟ ᱚᱱᱠᱟ ᱛᱮᱜᱮ ᱢᱟᱱᱮ ᱰᱟᱦᱟᱨ ᱛᱟᱠᱚ ᱟᱨᱠᱤ ᱾
ᱟᱪᱪᱷᱟ ᱟᱪᱪᱷᱟ ᱜᱚᱝᱠᱮ
ᱦᱟᱱᱛᱮ ᱱᱟᱛᱮ ᱯᱨᱮᱭᱜᱮ ᱟᱞᱮ ᱫᱚᱠᱚ ᱯᱟᱲᱦᱟᱣ ᱜᱚᱫ ᱞᱮᱫᱮᱭᱟ ᱾
ᱟᱪᱪᱷᱟ ᱟᱵᱤᱱᱟᱜ ᱨᱚᱲ ᱠᱟᱹᱴᱤᱡ ᱪᱩᱞᱩᱝ ᱦᱟᱸᱜ ᱤᱭᱟᱹᱜ ᱠᱟᱱ ᱛᱟᱵᱤᱱᱟ
ᱜᱚᱝᱠᱮ
ᱦᱟᱸ ᱱᱟᱹᱴ
ᱫᱟᱜᱽᱟᱜ-ᱟᱭ ᱛᱳ ᱜᱚᱝᱠᱮ ᱠᱟᱹᱴᱤᱡ ᱚᱱᱟᱛᱮ ᱠᱟᱹᱴᱤᱡ ᱡᱟᱹᱱᱤᱡ ᱱᱮᱴᱣᱟᱨᱠ ᱠᱚᱭ ᱪᱚ ᱯᱨᱚᱵᱽᱞᱮᱢ ᱢᱟ ᱱᱤᱛᱚᱜ ᱟᱸᱡᱚᱢ ᱴᱷᱤᱠᱟᱹᱜ ᱠᱟᱱᱟ ᱜᱚᱝᱠᱮ?